ᱦᱮ ᱦᱮᱸ ᱜᱚᱱᱠᱮ ᱟᱸᱡᱚᱢ ᱠᱟᱱᱟ?
ᱦᱮᱸ ᱜᱚᱱᱠᱮ ᱟᱸᱡᱚᱢ ᱠᱟᱱᱟ ᱾
ᱦᱮᱸ ᱡᱚᱦᱟᱨ ᱦᱮᱸ ᱟᱸᱡᱚᱢ ᱠᱟᱱᱟ ᱜᱚᱢᱠᱮ
ᱦᱩᱸ
ᱜᱚᱢᱠᱮ ᱡᱚᱦᱟᱨ ᱾
ᱦᱮᱸ ᱜᱚᱝᱠᱮ ᱡᱚᱦᱟᱨ ᱜᱮ
ᱟᱪᱷᱟ ᱜᱚᱝᱠᱮ ᱛᱟᱦᱚᱞᱮ ᱫᱟᱠᱟ ᱠᱚ ᱵᱤᱱ ᱡᱚᱢ ᱵᱟᱲᱟ ᱠᱮᱫᱟ?
ᱡᱚᱢ ᱫᱚ ᱦᱟᱸᱜ ᱱᱚᱜᱚᱭ ᱢᱟ ᱡᱚᱢ ᱫᱚ ᱟᱹᱤᱭᱟᱜᱼᱟ ᱦᱟᱸᱜ ᱛᱚᱵᱮ ᱫᱚ ᱵᱟ. ᱥᱤᱭᱟᱹᱢ ᱡᱚᱢ ᱠᱟᱛᱮᱫ ᱜᱮ ᱢᱮᱱᱟᱜ ᱞᱤᱧᱟ ᱦᱟᱸᱜ
ᱟᱪᱪᱷᱟ ᱟᱪᱪᱷᱟ ᱛᱩᱯᱩ ᱵᱟᱲᱟ ᱠᱚᱫᱚ ᱦᱩᱭᱱᱟ ᱜᱚᱢᱠᱮ?
ᱦᱮᱸ ᱛᱩᱯᱩ ᱵᱟᱲᱟ ᱠᱚᱫᱚ ᱦᱩᱭ ᱟᱠᱟᱱᱟ ᱵᱟᱹᱥᱤᱭᱢ ᱡᱚᱢ ᱠᱟᱛᱮ ᱜᱮ ᱾ ᱟᱨ ᱚᱴᱟᱥ ᱟᱵᱮ ᱱᱟᱜ ᱜᱮ
ᱦᱮᱸ ᱴᱷᱤᱠ ᱜᱮ
ᱦᱮᱸ ᱟᱹᱵᱤᱱᱟᱜ ᱜᱮ
ᱦᱚᱸᱜ ᱱᱚᱜᱼᱚᱭ ᱱᱟᱦ ᱟᱹᱞᱤᱧ ᱦᱚᱸ ᱡᱚᱢ ᱵᱟᱲᱟ ᱠᱟᱛᱮᱫᱜ ᱱᱚᱜᱼᱚᱭ ᱜᱤᱛᱤᱡ ᱡᱤᱨᱟᱹᱣ ᱦᱩᱭ ᱟᱠᱟᱱᱟ ᱾ ᱛ ᱛᱩᱯᱩ ᱠᱚᱫᱚ ᱱᱟᱜ ᱟ. ᱭᱨᱤ ᱦᱩᱭᱩᱜᱼᱟ ᱛᱩᱯᱩ ᱵᱟᱲᱟ ᱦᱩᱭᱩᱜᱼᱟ ᱱᱚᱝᱠᱟ ᱫᱟᱜ ᱜᱮᱭᱟ ᱛᱟᱞᱮ ᱥᱮ ᱱᱚᱛᱮ ᱡᱤᱯᱤᱨ ᱡᱤᱯᱤᱨ ᱮ ᱫᱟᱜ ᱮᱫᱟ
ᱟᱪᱷᱟ ᱾
ᱦᱮᱸ ᱦᱮᱸ ᱟᱫᱚᱜ ᱚᱲᱟᱜ ᱵᱷᱤᱛᱤᱨ ᱨᱮᱜᱮ ᱦᱟᱸᱜ ᱵᱚᱞᱚ ᱵᱟᱭ ᱦᱩᱭ ᱠᱟᱱᱟ
ᱳ ᱟᱪᱪᱷᱟ ᱦᱚᱸ ᱟᱨ ᱛᱟᱦᱚᱞᱮ ᱠᱟᱹᱢᱤ ᱠᱟᱹᱥᱱᱤ ᱠᱚᱫᱚ ᱪᱮᱫ ᱠᱚ ᱦᱩᱭᱩᱜ ᱠᱟᱱᱟ?
ᱠᱚᱹᱢᱤ ᱠᱟᱹᱥᱱᱤ ᱫᱚ ᱱᱚᱜᱼᱚᱭ ᱵᱟᱹᱫᱽ ᱠᱚᱨᱮ ᱜᱮ ᱱᱟᱜ ᱦᱩᱲᱩ ᱠᱚ ᱨᱚᱦᱚᱭ ᱵᱟᱲᱟᱭᱮᱫᱟ ᱱᱚᱣᱟ ᱠᱟᱹᱢᱤ ᱠᱚᱜᱮ ᱱᱤᱛᱚᱜ ᱢᱟ ᱡᱟᱹᱥ ᱛᱤ ᱧᱮᱞᱚᱜ ᱠᱟᱱᱟ ᱟᱨ ᱦᱩᱭᱩᱜ ᱠᱟᱱᱟ ᱟᱫᱚ ᱱᱤᱡᱮ ᱦᱚᱸ ᱱᱟᱜ ᱪᱟᱞᱟᱣ ᱵᱟᱲᱟ ᱦᱩᱭ ᱞᱮᱱᱟ ᱥᱮᱛᱟᱜ ᱥᱮᱫ ᱾ ᱵᱟᱹᱫ ᱥᱮᱭᱟᱜ ᱱᱚᱝᱠᱟ ᱠᱟᱹᱢᱤ ᱵᱟᱲᱟ ᱜᱮ ᱟᱫᱚ ᱨᱩᱣᱟᱹᱲ ᱦᱮᱡ ᱦᱩᱭ ᱟᱠᱟᱱᱟ ᱱᱟᱦᱟᱜ
ᱟᱪᱪᱷᱟ
ᱛᱟᱦᱚᱞᱮ ᱦᱩᱲᱩ ᱨᱚᱦᱚᱭ ᱠᱟᱹᱢᱤ ᱠᱚᱫᱚ ᱛᱤᱱ ᱥᱟᱺᱜᱤᱧ ᱠᱮᱫᱟ ᱯᱮ
ᱦᱮᱸ ᱥᱟᱺᱜᱤᱧ ᱫᱚ ᱦᱟᱜ ᱡᱟᱹᱥᱛᱤ ᱥᱟᱺᱜᱤᱧ ᱫᱚ ᱵᱟᱝ ᱥᱮᱱ ᱠᱟᱱᱟ ᱟᱫᱚ ᱠᱤᱪᱷᱩ ᱠᱤᱪᱷᱩ ᱦᱚᱲ ᱜᱮᱠᱚ ᱨᱚᱦᱚᱭᱮᱫᱟ ᱠᱤᱪᱷᱩ ᱠᱤᱪᱷᱩ ᱦᱚᱲ ᱫᱚ ᱦᱟᱜ ᱚᱱᱠᱟ ᱵᱟᱝᱠᱚ ᱟᱹᱣᱨᱤᱠᱚ ᱨᱚᱦᱚᱭᱟ ᱡᱮᱞᱮᱠᱟ ᱱᱟᱦᱟᱜ ᱟᱞᱮ ᱫᱚ ᱵᱟᱝᱞᱮ ᱨᱚᱦᱚᱭ ᱟᱠᱟᱫᱟ ᱠᱤᱪᱷᱩ ᱦᱚᱲ ᱫᱚ ᱞᱟᱦᱟ ᱠᱚᱨᱮ ᱛᱚᱞᱟ ᱠᱚ ᱜᱤᱰᱤ ᱠᱟᱫᱟ ᱟᱨ ᱜᱟᱹᱦᱤᱨ ᱵᱟᱹᱫᱽ ᱛᱟᱠᱚ ᱩᱱᱠᱩ ᱫᱚ ᱵᱚᱞᱚ ᱨᱚᱦᱚᱭ ᱟᱠᱟᱫᱟ ᱱᱟᱦᱟᱜ ᱟᱞᱮ ᱫᱚ ᱚᱱᱠᱟ ᱜᱷᱩᱴᱩ ᱧᱚᱜ ᱜᱮᱛᱟᱞᱮᱭᱟ ᱵᱟᱹᱫᱽ ᱠᱚ ᱟᱫᱚ ᱫᱟᱜ ᱠᱚᱦᱚᱸ ᱱᱟᱜ ᱴᱷᱤᱠ ᱴᱷᱟᱠ ᱫᱚ ᱵᱟᱭ ᱫᱟᱜ ᱠᱟᱫᱟ ᱛᱮᱦᱮᱧ ᱡᱤᱴᱷᱤ ᱡᱤᱴᱷᱤ ᱮ ᱫᱟᱜ ᱮᱫᱟ ᱟᱨ ᱦᱚᱞᱟ ᱦᱚᱞᱟ ᱚᱱᱟ ᱞᱟᱦᱟ ᱫᱤᱱ ᱠᱚ ᱥᱤᱛᱩᱝ ᱠᱟᱜᱼᱟᱭ ᱦᱟᱸᱜ ᱟᱫᱚ ᱵᱟᱹᱫᱽ ᱠᱚᱨᱮ ᱫᱟᱜ ᱦᱚᱸ ᱚᱱᱠᱟ ᱵᱟᱝ ᱵᱟᱝᱱᱩᱜ ᱟᱱᱟ ᱟᱫᱚ ᱦᱩᱲᱩ ᱠᱚᱦᱚᱸ ᱵᱟᱝ ᱞᱚᱥᱚᱫ ᱦᱩᱭ ᱟᱠᱟᱱᱟ ᱾ ᱟᱫᱚ ᱵᱟᱹᱫᱽ ᱠᱚ ᱛᱚᱢᱵᱟ ᱞᱮᱱᱠᱷᱟᱱ ᱞᱚᱥᱚᱫ ᱦᱩᱭᱩᱜᱼᱟ ᱟᱫᱚ ᱨᱚᱦᱚᱭ ᱦᱩᱭᱩᱜᱼᱟ ᱱᱟᱦᱟᱜ
ᱟᱪᱪᱷᱟ ᱱᱟᱯᱟᱭ ᱠᱟᱛᱷᱟ ᱛᱟᱦᱚᱞᱮ ᱜᱚᱝᱠᱮ ᱱᱚᱝᱠᱟ ᱨᱚᱦᱚᱭ ᱥᱚᱢᱚᱭ ᱫᱚ ᱪᱮᱫ ᱞᱮᱠᱟ ᱯᱮ ᱨᱚᱦᱚᱭ ᱢᱟᱱᱮ ᱥᱤ ᱫᱚ ᱪᱮᱫ ᱛᱮᱯᱮ ᱥᱤ ᱫᱟ ᱴᱮᱠ ᱴᱟᱨ ᱛᱮ ᱥᱮ ᱱᱚᱝᱠᱟ ᱰᱟᱝᱨᱟ ᱟᱨᱟᱲ ᱱᱟᱦᱮᱞ ᱛᱮᱜᱮ
ᱥᱤ ᱫᱚ ᱱᱟᱦᱟᱜ ᱱᱚᱜᱼᱚᱭ ᱱᱟᱦᱮᱞ ᱛᱮᱫ ᱫᱚ ᱥᱤ ᱵᱟᱲᱟ ᱦᱩᱭ ᱜᱮ ᱥᱤ ᱫᱚ ᱱᱟᱦᱟᱜ ᱦᱟᱜ ᱟᱫᱚ ᱩᱱᱟᱹᱜ ᱴᱟ ᱫᱚ ᱦᱟᱜ ᱵᱟᱝ ᱥᱤᱜ ᱠᱟᱱ ᱛᱮ ᱟᱫᱚ ᱱᱮᱛᱟᱨ ᱫᱚ ᱱᱚᱣᱟ ᱟᱞᱮ ᱥᱮᱱ ᱫᱚ ᱦᱚᱸ ᱴᱨᱟᱠᱴᱟᱨ ᱜᱟᱹᱲᱤ ᱛᱮᱠᱚ ᱥᱤ ᱮᱫᱟ, ᱴᱨᱟᱠᱴᱟᱨ ᱜᱟᱹᱲᱤ ᱵᱟᱝᱠᱷᱟᱱ ᱯᱟᱣᱟᱨ ᱴᱤᱞᱟᱨ ᱜᱟᱹᱲᱤ ᱛᱮ᱾
ᱦᱢ
ᱟᱫᱚ ᱯᱟᱹᱦᱤᱞ ᱫᱚ ᱦᱟᱸᱜ ᱱᱚᱜᱼᱚᱭ ᱱᱟᱜ ᱱᱟᱦᱮᱞ ᱱᱟᱦᱮᱞ ᱠᱟᱰᱟ ᱮᱸ ᱵᱟᱝᱠᱷᱟᱱ ᱰᱟᱝᱨᱟ ᱛᱮᱵᱚ ᱥᱤᱭᱩᱜ ᱠᱟᱱ ᱛᱟᱦᱮᱸᱫ ᱱᱮᱛᱚᱜ ᱫᱚ ᱦᱟᱸᱜ ᱚᱱᱟᱠᱚ ᱫᱚ ᱡᱟᱹᱥᱛᱤ ᱵᱟᱭ ᱧᱮᱞᱚᱜ ᱠᱟᱱᱟ ᱟᱫᱚ ᱟᱹᱛᱩ ᱠᱚᱨᱮ ᱢᱤᱫ ᱵᱟᱨ ᱦᱟᱜ ᱢᱮᱱᱟᱜ ᱠᱚᱜᱮᱭᱟ ᱡᱟᱦᱟᱭ ᱫᱚ ᱥᱤ ᱵᱟᱲᱟᱭᱮᱫ ᱜᱮᱭᱟ ᱱᱟᱦᱮᱞ ᱵᱟᱝᱠᱷᱟᱱ ᱦᱮᱸ ᱠᱟᱰᱟ ᱵᱟᱝᱠᱷᱟᱱ ᱱᱟᱦᱟᱜ ᱰᱟᱝᱨᱟ ᱛᱮ ᱱᱟᱦᱮᱞ ᱱᱟᱛᱮ ᱟᱫᱚ ᱚᱱᱠᱟ ᱵᱟᱝ ᱧᱮᱞᱚᱜ ᱠᱟᱱᱟ ᱟᱫᱚ ᱟᱞᱮ ᱫᱚ ᱥᱤ ᱫᱚ ᱥᱤ ᱵᱟᱲᱟ ᱜᱮ ᱡᱮᱢᱚᱱ ᱡᱟ ᱜᱮ ᱢᱤᱫᱴᱟᱝ ᱵᱟᱹᱫᱽ ᱡᱮᱢᱚᱱ ᱛᱟᱞᱟᱨᱮ ᱵᱟᱹᱫᱽ ᱵᱟᱠᱷᱤ ᱢᱮᱱᱟᱜᱼᱟ ᱵᱟᱫ ᱵᱟᱠᱤ ᱜᱚᱴᱟ ᱥᱟᱤᱰ ᱠᱚ ᱨᱚᱦᱚᱭ ᱪᱟᱵᱟ ᱟᱠᱟᱫᱟ ᱛᱟᱦᱞᱮ ᱚᱸᱰᱮᱱᱟᱜ ᱯᱳᱴᱞᱟ ᱜᱟᱹᱰᱤ ᱥᱮ ᱴᱟᱠᱴᱟᱨ ᱜᱟᱹᱰᱤ ᱫᱚ ᱵᱚᱞᱚ ᱵᱟᱝ ᱜᱟᱱᱚᱜᱼᱟ ᱛᱚ ᱱᱟᱦᱮᱞ ᱛᱮᱜᱮ ᱥᱤᱭᱩᱜ ᱱᱚᱝᱠᱟᱱ ᱵᱟᱹᱫᱽ ᱫᱚ ᱦᱟᱸᱜ
ᱟᱪᱪᱷᱟ ᱦᱩᱸ ᱛᱟᱦᱚᱞᱮ ᱱᱚᱝᱠᱟ ᱪᱟᱥ ᱨᱮ ᱥᱟᱨ ᱪᱟᱯᱟᱱ ᱠᱚᱫᱚ ᱪᱮᱫ ᱞᱮᱠᱟᱱᱟ ᱟᱨ ᱡᱚᱭᱵᱚ ᱥᱟᱨ ᱥᱮ ᱨᱟᱥᱟᱭᱚᱱᱤᱠ ᱥᱟᱨ ᱠᱚᱯᱮ ᱵᱮᱵᱷᱦᱟᱨᱮᱫ ᱜᱮᱭᱟ
ᱦᱮᱸ ᱟᱫᱚ ᱡᱟᱦᱟ ᱚᱲᱟᱜ ᱠᱚᱨᱮᱱᱟᱜ ᱱᱚᱜᱼᱚᱭ ᱰᱟᱹᱝᱨᱤ ᱠᱚ ᱢᱮᱱᱟᱜ ᱠᱚᱣᱟ ᱟᱫᱚ ᱩᱱᱠᱩ ᱫᱚ ᱦᱟᱸᱜ ᱜᱩᱨᱤᱡ ᱠᱚ ᱜᱤᱰᱤ ᱠᱟᱛᱮᱜ ᱠᱷᱚᱛ ᱠᱚ ᱠᱚ ᱵᱷᱟᱜᱤ ᱢᱮᱱᱟᱜ ᱛᱚ ᱩᱱᱠᱩ ᱫᱚ ᱱᱚᱜᱼᱚᱭ ᱥᱤ ᱡᱚᱠᱷᱚᱡ ᱱᱟᱦᱟᱜ ᱱᱚᱣᱟ ᱡᱚᱭᱵᱚ ᱥᱟᱨ ᱥᱮ ᱠᱷᱚᱛ ᱠᱚ ᱠᱚ ᱮᱢᱟᱜ ᱵᱟᱲᱟᱜ ᱠᱟᱱ ᱜᱮᱭᱟ ᱟᱨ ᱱᱚᱜᱚᱭ ᱵᱟᱲ ᱛᱤ ᱠᱟᱛᱮ ᱧᱮᱞᱚᱜ ᱠᱟᱱᱟ ᱱᱚᱜᱼᱚᱭ ᱟᱹᱛᱩ ᱫᱤᱥᱚᱢ ᱠᱚᱨᱮ ᱦᱚᱸ ᱚᱱ ᱨᱟᱥᱟᱭᱚᱱᱤᱠ ᱥᱟᱨ ᱨᱮᱱᱟᱜ ᱵᱮᱵᱚᱦᱟᱨ ᱜᱮ ᱦᱟᱸᱜ ᱵᱟᱹᱲᱛᱤ ᱢᱮᱱᱟᱜᱼᱟ ᱡᱮᱞᱮᱠᱟ ᱚᱱᱟ ᱠᱚ ᱵᱮᱵᱷᱦᱟᱨ ᱛᱮᱜᱮ ᱱᱟᱜ ᱦᱩᱲᱩ ᱠᱚᱦᱚᱸ ᱱᱟᱯᱟᱭ ᱵᱚ ᱦᱩᱭ ᱦᱚᱪᱚᱭᱮᱫᱟ ᱦᱮᱸ ᱟᱨ ᱱᱮ ᱱᱮᱛᱟᱨ ᱚᱱᱟ ᱥᱟᱨ ᱠᱚ ᱵᱟᱝ ᱮᱢ ᱞᱮᱠᱷᱟᱱ ᱦᱩᱲᱩ ᱠᱚᱦᱚᱸ ᱵᱟᱝ ᱦᱩᱭᱩᱜ ᱠᱟᱱᱟ ᱟᱨ ᱯᱟᱦᱤᱞ ᱫᱚ ᱱᱚᱜᱼᱚᱭ ᱡᱚᱭᱵᱚ ᱥᱟᱨ ᱛᱮᱜᱮ ᱯᱟᱭ ᱦᱩᱭᱩᱜ ᱠᱟᱱ ᱛᱟᱦᱮᱸᱫ
ᱟᱪᱪᱷᱟ ᱚᱱᱮ ᱱᱮᱛᱟᱨ ᱢᱟ ᱫᱟᱜ ᱫᱤᱱ ᱛᱟᱦᱞᱮ ᱠᱟᱴᱠᱚᱢ ᱠᱚ ᱜᱚᱸᱜᱷᱟ ᱠᱚ ᱦᱟᱹᱠᱩ ᱠᱚ ᱫᱚ ᱚᱠᱟ ᱞᱮᱠᱟ ᱠᱚ ᱧᱮᱞ ᱧᱟᱢᱚᱜ ᱠᱟᱱᱟ
ᱦᱮᱸ ᱫᱟᱜ ᱫᱤᱱ ᱫᱚ ᱦᱟᱸᱜ ᱫᱟᱜ ᱫᱤᱱ ᱜᱮ ᱟᱫᱚ ᱱᱚᱜᱼᱚᱭ ᱡᱮᱢᱚᱱ ᱠᱟᱴᱠᱚᱢ ᱠᱚ ᱦᱟᱹᱠᱩ ᱠᱚᱵᱤᱱ ᱞᱟᱹᱭᱟ ᱞᱟᱹᱭ ᱞᱮᱠᱷᱟᱱ ᱱᱤᱛᱚᱜ ᱫᱚ ᱟᱞᱮ ᱥᱮᱱ ᱫᱚ ᱚᱱᱠᱟ ᱫᱟᱜ ᱫᱚ ᱦᱟᱸᱜ ᱡᱟᱥᱛᱤ ᱵᱟᱭ ᱫᱟᱜ ᱮᱫᱟ ᱟᱫᱚ ᱦᱟᱸᱜ ᱱᱚᱜᱼᱚᱭ ᱟᱞᱮᱭᱟᱜ ᱞᱟᱛᱟᱨ ᱥᱮᱫ ᱡᱟᱦᱟᱸ ᱵᱟᱹᱫᱽ ᱠᱚ ᱢᱮᱱᱟᱜᱼᱟ ᱱᱟᱞᱟ ᱠᱚ ᱢᱮᱱᱟᱜ ᱟᱠᱟᱫᱟ ᱦᱮᱸ ᱱᱟᱞᱟ ᱠᱚᱛᱮ ᱦᱟᱸᱜ ᱱᱚᱜᱼᱚᱭ ᱠᱟᱴᱠᱚᱢ ᱵᱩᱨᱩᱡ ᱠᱚ ᱧᱮᱞᱚᱜ ᱠᱟᱱ ᱜᱮᱭᱟ ᱦᱮᱸ ᱱᱟᱞᱟ ᱠᱚᱨᱮ ᱠᱟᱴᱠᱚᱢ ᱚᱱᱟ ᱵᱩᱨᱩᱡ ᱠᱚ ᱵᱷᱩᱜᱟᱹᱜ ᱠᱚᱨᱮ ᱠᱚ ᱧᱟᱢᱚᱜ ᱠᱟᱱ ᱜᱮᱭᱟ ᱠᱟᱴᱠᱚᱢ ᱠᱚ ᱟᱨ ᱦᱟᱹᱠᱩ ᱠᱚᱫᱚ ᱦᱟᱸᱜ ᱫᱟᱜ ᱠᱚ ᱱᱟᱲ ᱫᱚ ᱫᱚᱢᱮ ᱰᱷᱮᱨ ᱰᱷᱮᱨ ᱞᱤᱸᱜᱤᱜ ᱠᱟᱱᱟ ᱥᱮ ᱥᱟᱵ ᱠᱚᱫᱚ ᱢᱩᱥᱠᱤᱞ ᱜᱮᱭᱟ ᱟᱫᱚ ᱱᱚᱜᱼᱚᱭ ᱤᱭᱟᱹ ᱠᱚᱫᱚᱠᱚ ᱡᱷᱟᱹᱞᱤ ᱵᱟᱲᱟᱭᱮᱫ ᱠᱚᱣᱟ
ᱦᱩᱸᱻ ᱟᱪᱪᱷᱟ ᱢᱤᱫᱴᱮᱱ ᱡᱤᱱᱤᱥ ᱞᱚᱠᱠᱷᱚᱭ ᱛᱟᱵᱮᱱ ᱥᱮ ᱵᱟᱝ ᱨᱚᱦᱚᱭ ᱨᱚᱦᱚᱭ ᱦᱩᱭᱩᱜ ᱞᱚᱥᱚᱭ ᱦᱩᱭᱩᱜ ᱠᱟᱱᱟ ᱠᱤᱱᱛᱩ ᱮ ᱜᱚᱝᱜᱷᱟ ᱠᱟᱴᱠᱚᱢ ᱠᱚᱨᱮᱱᱟᱜ ᱩᱱᱠᱩ ᱠᱟᱹᱴᱤᱡ ᱞᱟᱦᱟᱛᱮ ᱠᱷᱚᱱ ᱫᱚ ᱱᱟᱦᱟᱸᱜ ᱫᱚ ᱱᱟᱥᱮ ᱠᱚᱢ ᱵᱟᱝᱠᱚ ᱧᱮᱞᱚᱜ ᱠᱟᱱᱟ ᱚᱱᱠᱟ ᱵᱟᱝᱵᱤᱱ ᱵᱩᱡᱽ ᱮᱫᱟ
ᱦᱮᱸ ᱱᱚᱣᱟ ᱠᱚ ᱢᱟ ᱞᱚᱠᱠᱷᱚ ᱠᱟᱱ ᱜᱮᱭᱟ ᱡᱮᱞᱮᱠᱟᱵᱤᱱ ᱞᱟᱹᱭ ᱠᱮᱫᱟ ᱠᱟᱴᱠᱚᱢ ᱦᱟᱹᱠᱩ ᱨᱮᱱᱟᱜ ᱠᱟᱛᱷᱟ ᱠᱚ ᱦᱮᱸ ᱚᱱᱟ ᱥᱟᱶᱛᱮ ᱱᱚᱜᱼᱚᱭ ᱫᱟᱜ ᱡᱟᱹᱲᱤ ᱞᱟᱦᱟ ᱞᱮᱠᱟ ᱡᱮᱞᱮᱠᱟᱭ ᱫᱟᱜᱽ ᱛᱟᱦᱮᱸᱱ ᱱᱮᱛᱟᱨ ᱡᱮᱞᱮᱠᱟᱭ ᱫᱟᱜ ᱮᱫᱟ ᱡᱟᱦᱟᱸ ᱫᱚ ᱫᱚᱢᱮ ᱫᱟᱜᱽ ᱛᱟᱦᱮᱱᱟ ᱩᱭᱦᱟᱹᱨ ᱵᱟᱲᱟ ᱟᱠᱟᱫ ᱜᱮᱭᱟ ᱞᱤᱧ ᱡᱚᱠᱷᱚᱱ ᱜᱤᱫᱽᱨᱟᱹ ᱞᱤᱧ ᱛᱟᱦᱮᱸ ᱠᱟᱱᱟ ᱦᱮᱸ ᱢᱟᱱᱮ ᱱᱤᱛᱚ ᱫᱟᱜᱽ ᱛᱟᱦᱮᱸᱜ ᱚᱱᱟ ᱜᱚᱴᱟ ᱯᱮᱨᱮᱡ ᱪᱚᱣᱟᱜ ᱛᱟᱦᱮᱸᱜ ᱦᱮᱸ ᱚᱱᱟ ᱡᱟᱦᱟᱸᱭ ᱢᱤᱫ ᱞᱟᱜᱟᱛᱟᱨ ᱯᱩᱨᱟᱹ ᱵᱟᱨ ᱜᱷᱚᱱᱴᱟ ᱯᱮ ᱜᱷᱚᱱᱴᱟ ᱫᱟᱜ ᱛᱟᱦᱮᱸ ᱫᱚᱢᱮ ᱫᱟᱜ ᱜᱚ ᱫᱚᱢᱮ ᱯᱩᱨᱟᱹ ᱵᱚᱱᱱᱟ ᱵᱚᱱᱱᱟ ᱞᱮᱠᱟ ᱥᱨᱤᱥᱴᱤ ᱛᱟᱦᱮᱸᱫ ᱟᱫᱚ ᱦᱟᱹᱠᱩ ᱠᱚᱦᱚᱸ ᱫᱚᱢᱮ ᱠᱚ ᱨᱟᱠᱟᱵ ᱛᱟᱦᱮᱸᱜ ᱩᱱ ᱡᱚᱠᱷᱚᱡ ᱫᱚ ᱞᱟᱹᱭ ᱞᱮᱠᱷᱟᱱ ᱫᱚ ᱟᱞᱮᱢ ᱞᱮᱠᱷᱟᱡ ᱢᱟᱱᱮ ᱫᱟᱜ ᱞᱮᱫᱟ ᱱᱚᱜᱼᱚᱭ ᱨᱟᱪᱟ ᱠᱚᱨᱮ ᱦᱚᱸ ᱢᱟᱱᱮ ᱠᱩ ᱠᱚ ᱨᱟᱠᱟᱵ ᱞᱮᱱᱟ ᱠᱟᱹᱡ ᱠᱟᱹᱡ ᱢᱮ ᱯᱩᱴᱷᱭᱟᱹ ᱠᱚᱠᱚ ᱧᱟᱢᱚᱜ ᱠᱟᱱ ᱛᱟᱦᱮᱸᱫ ᱦᱮᱸ ᱦᱮᱸ ᱱᱮᱛᱟᱨ ᱫᱚ ᱦᱟᱸᱜ ᱫᱟᱜ ᱠᱚᱦᱚᱸ ᱵᱟᱹᱱᱩᱜᱼᱟ ᱦᱟᱹᱠᱩ ᱠᱚᱦᱚᱸ ᱵᱟᱝ ᱠᱚ ᱧᱟᱢᱚᱜ ᱠᱟᱱᱟ
ᱟᱪᱪᱷᱟ ᱦᱮᱸ ᱟᱨ ᱠᱟᱴᱠᱚᱢ ᱠᱚ ᱜᱚᱸᱜᱷᱟ ᱠᱚᱫᱚ ᱠᱟᱹᱴᱤᱡ ᱯᱚᱨᱤᱢᱟᱱ ᱠᱚᱢ ᱟᱠᱟᱱᱟ
ᱴᱷᱤᱠ
ᱦᱩᱸ ᱟᱫᱚ ᱜᱚᱝᱠᱮ ᱩᱱᱠᱩ ᱫᱚ ᱪᱮᱫᱟᱜ ᱠᱚ ᱠᱚᱢᱚᱜ ᱠᱟᱱᱟ ᱪᱮᱫ ᱢᱚᱱᱮ ᱦᱩᱭᱩᱜ ᱠᱟᱱ ᱛᱟᱵᱮᱱᱟ ᱟᱵᱮᱱᱟᱜ ᱢᱟᱱᱮ ᱠᱚᱢᱮ ᱫᱟᱜ ᱮᱫᱛᱮ ᱥᱮ ᱟᱨᱚ ᱮᱴᱟᱜ ᱠᱟᱨᱚᱱ ᱢᱮᱱᱟᱜᱼᱟ ᱢᱮᱱᱛᱮ
ᱞᱟᱹᱭ ᱫᱟᱞᱤᱧ ᱠᱚᱢᱮ ᱫᱟᱜ ᱮᱫ ᱛᱮ ᱩᱱᱠᱩ ᱠᱚ ᱠᱚ ᱠᱚᱢᱚᱜ ᱠᱟᱱᱟ ᱥᱮ ᱩᱱᱠᱩ ᱠᱚ ᱪᱟᱵᱟᱜ ᱠᱟᱱᱟ ᱵᱟᱹᱭ ᱵᱟᱹᱭᱛᱮ ᱠᱚᱢ ᱥᱮᱫ ᱠᱚ ᱦᱤᱡᱩᱜ ᱠᱟᱱᱟ ᱥᱮ ᱡᱟᱦᱟᱸ ᱫᱚ ᱞᱩᱯᱛᱚᱜ ᱠᱟᱱᱟ ᱠᱚ ᱚᱱᱠᱟ ᱢᱟᱱᱮ ᱪᱮᱫ ᱠᱟᱨᱚᱱ ᱢᱟᱱᱮ ᱫᱟᱜ ᱠᱚᱢ ᱦᱚᱛᱮᱡ ᱛᱮ ᱥᱮ ᱟᱨᱚ ᱮᱴᱟᱜ ᱠᱟᱨᱚᱱ ᱛᱮᱵᱮᱱ ᱟᱹᱭᱠᱟᱹᱣ ᱮᱫᱟ ᱡᱮ ᱵᱟᱝᱢᱟ ᱱᱚᱣᱟ ᱠᱟᱨᱚᱱ ᱛᱮᱦᱚᱸ ᱠᱚ ᱠᱚᱢ ᱫᱟᱲᱮᱭᱟᱜ
ᱦᱮᱸ ᱦᱮᱸ ᱱᱩᱠᱩ ᱠᱚᱢ ᱨᱮᱱᱟᱜ ᱫᱚ ᱟᱹᱰᱤ ᱟᱭᱢᱟ ᱜᱮ ᱠᱟᱨᱚᱱ ᱢᱮᱱᱟᱜᱼᱟ ᱡᱮᱞᱮᱠᱟ ᱱᱚᱣᱟ ᱡᱩᱫᱤ ᱵᱚᱱ ᱧᱮᱞᱟ ᱯᱟᱹᱦᱤᱞ ᱫᱚ ᱦᱟᱸᱜ ᱱᱚᱣᱟ ᱵᱤᱨ ᱵᱩᱨᱩ ᱛᱟᱦᱮᱸ ᱠᱟᱱᱟ ᱫᱟᱜ ᱫᱟᱲᱮ ᱫᱟᱜ ᱡᱟᱲᱤ ᱠᱚᱦᱚᱸ ᱴᱟᱭᱤᱢ ᱠᱮ ᱴᱟᱭᱤᱢ ᱫᱟᱜᱟᱭ ᱟᱹᱰᱤ ᱠᱤᱪᱷᱩ ᱜᱚᱴᱟᱜ ᱜᱮ ᱫᱟᱜ ᱠᱚ ᱯᱮᱨᱮᱡᱚᱜ ᱛᱟᱦᱮᱸᱱ ᱛᱚ ᱦᱟᱹᱠᱩ ᱠᱚᱦᱚᱸ ᱜᱚᱴᱟ ᱠᱚ ᱯᱟᱨᱪᱟᱜ ᱛᱟᱦᱮᱸᱱ ᱥᱮ ᱵᱟᱝ ᱟᱨ ᱱᱮᱛᱟᱨ ᱦᱚᱸ ᱧᱮᱞ ᱵᱤᱱ ᱫᱟᱨᱮ ᱱᱟᱹᱲᱤ ᱠᱚᱦᱚᱸ ᱜᱚᱴᱟ ᱠᱚ ᱢᱟᱜ ᱠᱟᱫᱟ ᱫᱟᱜ ᱛᱮ ᱠᱚᱦᱚᱸ ᱴᱷᱤᱠᱼᱴᱷᱟᱠ ᱵᱟᱝᱟ ᱵᱟᱭ ᱫᱟᱜ ᱮᱫᱟ ᱦᱮᱸ ᱟᱨ ᱱᱟᱦᱟᱸᱜ ᱫᱚ ᱟᱨ ᱯᱟᱹᱦᱤᱞ ᱫᱚ ᱦᱩᱲᱩ ᱠᱚ ᱱᱟᱯᱟᱭ ᱦᱩᱭᱩᱜ ᱠᱟᱱ ᱛᱟᱦᱮᱸ ᱠᱷᱚᱫᱽ ᱥᱟᱨ ᱛᱮᱜᱮ ᱱᱚᱣᱟ ᱫᱚ ᱫᱟᱨᱮ ᱠᱚ ᱢᱟᱜ ᱪᱟᱵᱟ ᱠᱟᱛᱮᱜ ᱱᱚᱣᱟ ᱟᱵᱚᱣᱟᱜ ᱡᱟᱦᱟᱸ ᱯᱚᱨᱤᱵᱮᱥ ᱨᱮᱱᱟᱜ ᱡᱟᱦᱟᱸ ᱵᱟᱨ ᱥᱚᱢᱚᱛᱟ ᱜᱮ ᱚᱱᱟ ᱠᱚ ᱱᱚᱥᱴᱚ ᱠᱟᱱᱟ ᱦᱮᱸ ᱱᱤᱛᱚᱜ ᱫᱚ ᱢᱟᱱᱮ ᱦᱩᱲᱩ ᱦᱚ ᱚᱱᱠᱟ ᱪᱟᱥ ᱵᱟᱝ ᱦᱩᱭᱩᱜ ᱠᱟᱱᱟ ᱦᱮᱸ ᱛᱚ ᱱᱮᱛᱟᱨ ᱫᱚ ᱥᱟᱨ ᱠᱚᱠᱚ ᱮᱢᱮᱫᱟ ᱵᱤᱥ ᱠᱚᱠᱚ ᱮᱢᱮᱫᱟ ᱦᱮᱸ ᱱᱚᱣᱟ ᱠᱟᱨᱚᱱ ᱛᱮᱦᱚᱸ ᱦᱟᱹᱠᱩ ᱠᱚᱦᱚᱸ ᱠᱚ ᱜᱩᱡᱩᱜ ᱠᱟᱱᱟ ᱟᱹᱰᱤ ᱰᱷᱮᱨ ᱰᱷᱮᱨ ᱟᱠᱚ ᱢᱟᱱᱮ ᱡᱟᱦᱟᱸ ᱛᱤᱱᱟᱹᱜ ᱠᱚ ᱵᱩᱥᱷᱟᱜᱚᱜ ᱠᱟᱱᱟ ᱩᱱᱠᱩ ᱠᱚᱦᱚᱸ ᱠᱟᱹᱡ ᱠᱟᱹᱡ ᱟᱠᱚ ᱠᱚᱦᱚᱸ ᱠᱚ ᱜᱩᱡᱩᱜ ᱠᱟᱱᱟ ᱵᱟᱝ ᱠᱚ ᱢᱟᱲᱟᱝ ᱫᱟᱲᱮᱭᱟᱜ ᱠᱟᱱᱟ
ᱦᱮᱸ
ᱱᱚᱣᱟ ᱥᱟᱨ ᱫᱟᱜ ᱠᱚ ᱧᱩᱭᱮᱫᱟ ᱩᱱᱠᱩ ᱠᱚ ᱚᱱᱟ ᱠᱚᱛᱮ ᱢᱟᱱᱮ ᱟᱠᱚᱣᱟᱜ ᱢᱟᱱᱮ ᱟᱹᱰᱤ ᱠᱤᱪᱷᱩ ᱚᱱᱠᱟ ᱯᱨᱚᱵᱞᱮᱢ ᱦᱩᱭᱩᱜ ᱠᱟᱱᱟ ᱢᱟᱱᱮ ᱵᱚᱝᱥᱚ ᱦᱚᱸ ᱵᱟᱝᱠᱚ ᱵᱤᱥᱛᱟᱨ ᱫᱟᱲᱮᱭᱟᱜ ᱠᱟᱱᱟ ᱛᱚ ᱱᱚᱝᱠᱟ ᱫᱟᱜ ᱯᱚᱨᱤᱢᱟᱱ ᱠᱚ ᱠᱚᱢᱚᱜ ᱠᱟᱱᱟ ᱛᱟᱦᱚᱞᱮ ᱫᱟᱜ ᱠᱚᱦᱚᱸ ᱵᱟᱝᱠᱷᱟᱱ ᱯᱟᱹᱦᱤᱞ ᱫᱚ ᱫᱟᱜ ᱛᱟᱦᱮᱸᱫ ᱯᱩᱨᱟᱹ ᱠᱟᱲᱟ ᱠᱚᱨᱮ ᱠᱤᱝᱵᱟ ᱱᱟᱹᱭ ᱠᱷᱚᱱᱟᱜ ᱦᱚᱸ ᱦᱟᱹᱠᱩ ᱵᱟᱹᱫᱽ ᱫᱷᱟᱹᱵᱤᱡ ᱠᱚ ᱥᱮᱴᱮᱨᱚᱜ ᱠᱟᱱ ᱛᱟᱦᱮᱸᱫ ᱡᱟᱦᱟᱸᱭ ᱠᱚ ᱵᱟᱵᱩᱱ ᱧᱮᱞ ᱟᱠᱟᱫ ᱠᱚ ᱛᱟᱦᱮᱸᱫ ᱩᱱᱠᱩ ᱱᱟᱣᱟ ᱱᱟᱣᱟ ᱦᱟᱹᱠᱩ ᱠᱚ ᱦᱚᱸᱠᱚ ᱧᱮᱞᱚᱜ ᱠᱟᱱ ᱛᱟᱦᱮᱸᱜ, ᱱᱮᱛᱟᱨ ᱱᱟᱣᱟ ᱦᱟᱹᱠᱩ ᱠᱚᱫᱚ ᱵᱟᱝ ᱧᱮᱞᱚᱜ ᱠᱟᱱᱟ ᱾ ᱯᱚᱱᱟᱜᱮ ᱡᱟᱠᱤᱪᱷᱩ ᱩᱱᱠᱩ ᱯᱩᱴᱷᱤ ᱦᱟᱹᱠᱩ ᱟᱨ ᱞᱮᱸᱡᱨᱟ ᱦᱟᱠᱩ ᱱᱩᱠᱩ ᱜᱮᱠᱚ ᱧᱮᱞᱚᱜ ᱠᱟᱱᱟ ᱵᱟᱝᱠᱷᱟᱱ ᱞᱟᱦᱟ ᱫᱚ, ᱟᱨᱚ ᱟᱭᱢᱟ ᱟᱭᱢᱟ ᱦᱟᱹᱠᱩ ᱠᱚᱠᱚ ᱨᱟᱠᱟᱵ ᱦᱤᱡᱩᱜ ᱠᱟᱱ ᱛᱟᱦᱮᱸᱱ ᱾
ᱦᱩᱸ ᱟᱫᱚ ᱜᱚᱝᱠᱮ ᱥᱟᱨ ᱪᱟᱯᱟᱱ ᱮᱢ ᱛᱮᱢᱟ ᱦᱮ ᱟᱹᱰᱤ ᱠᱤᱪᱷᱩ ᱪᱮ ᱢᱟᱱᱮ ᱦᱟᱥᱟᱨᱮᱱ ᱡᱟᱦᱟᱸᱭ ᱡᱤᱭᱟᱹᱞᱤ ᱠᱚ ᱦᱮᱸ ᱱᱩᱠᱩ ᱠᱟᱴᱠᱚᱢ ᱛᱮ ᱜᱩᱜᱷᱟ ᱛᱮ ᱞᱮᱱᱰᱮᱫ ᱛᱮ ᱩᱱᱠᱩ ᱠᱚ ᱟᱨᱠᱤ ᱢᱟᱱᱮ ᱨᱟᱥᱟᱭᱱᱤᱠ ᱥᱟᱨ ᱵᱮᱵᱚᱦᱟᱨ ᱞᱮᱠᱷᱟᱡ ᱠᱚ ᱜᱩᱡᱩᱜ ᱠᱟᱱᱟ ᱠᱚ ᱦᱚᱭᱛᱳ ᱩᱱᱟᱹᱜ ᱦᱮᱸ ᱚᱱᱟᱛᱮ ᱧᱮᱞ ᱵᱮᱱ ᱤᱭᱟᱹ ᱦᱟᱥᱟ ᱨᱮᱱᱟᱜ ᱡᱳᱨ ᱦᱚᱸ ᱵᱟᱹᱱᱩᱜ-ᱟ ᱚᱱᱟᱛᱮ ᱾ ᱪᱟᱥ ᱫᱚ ᱞᱟᱦᱟ ᱠᱷᱚᱡ ᱫᱚ ᱱᱮᱛᱟᱨ ᱫᱚ ᱟᱹᱰᱤ ᱠᱚᱢ ᱦᱩᱭᱩᱜ ᱠᱟᱱᱟ ᱾ ᱦᱮᱸᱥᱮ ᱢᱟᱱᱮ ᱛᱤᱡᱩ ᱠᱚᱦᱚᱸ ᱫᱚᱢᱮ ᱠᱚ ᱡᱚᱢᱫᱟ ᱦᱮᱸ ᱢᱟᱱᱮ ᱦᱩᱲᱩ ᱪᱮᱛᱟᱱ ᱡᱟᱦᱟᱸ ᱪᱟᱥ ᱡᱟᱦᱟᱸ ᱯᱷᱚᱞᱚᱱ ᱚᱱᱟ ᱪᱮᱛᱟᱱ ᱟᱹᱰᱤ ᱵᱚᱦᱩᱛ ᱯᱟᱲᱟᱜ ᱠᱟᱱᱟ, ᱟᱫᱚ ᱚᱱᱟ ᱤᱯᱷᱮᱠᱴ ᱫᱚ ᱦᱚᱭᱛᱳ ᱚᱱᱟ ᱠᱟᱨᱚᱱ ᱛᱮᱜᱮ ᱪᱮᱫᱟᱜ ᱥᱮ, ᱩᱱᱠᱩ ᱡᱟᱦᱟᱸᱭ ᱠᱤᱪᱩᱣᱟᱹ ᱠᱚ ᱢᱮᱱᱟᱜ ᱠᱚᱣᱟ ᱡᱟᱦᱟᱸ ᱠᱚ ᱞᱟᱹᱭ ᱦᱟᱥᱟ ᱨᱮᱱ ᱡᱟᱦᱟᱸᱭ ᱡᱤᱵᱽ᱾ ᱡᱤᱭᱟᱹᱞᱤ ᱠᱷᱩᱜᱽᱨᱤ ᱠᱚ ᱩᱱᱠᱩ ᱦᱚᱸ ᱢᱟᱱᱮ ᱦᱟᱥᱟ ᱠᱚ ᱪᱮᱛᱟᱱ ᱞᱟᱛᱟᱨᱟ ᱛᱚᱵᱮ ᱛᱚ ᱚᱱᱮ ᱡᱟᱦᱟᱸ ᱫᱚ ᱨᱟᱭᱵᱽᱡᱚᱢ ᱡᱟᱦᱟᱸ ᱢᱤᱫᱴᱮᱱ ᱤᱭᱟᱹ ᱠᱚ ᱞᱟᱹᱭ ᱡᱤᱵᱚᱱ ᱵᱤᱜᱽᱜᱟᱱ ᱟᱜ
ᱴᱷᱤᱠᱻᱴᱷᱤᱠ ᱾
ᱮᱠᱮᱱ ᱡᱩᱫᱤ ᱤᱭᱟᱹ ᱵᱮᱱ ᱞᱟᱹᱭᱟ ᱨᱟᱭᱵᱚ ᱡᱚᱢ ᱡᱟᱦᱟᱸ ᱚᱱᱟ ᱚᱠᱥᱤᱡᱮᱱ ᱚᱱᱟ ᱡᱟᱦᱟᱸ ᱡᱤᱱᱤᱥ ᱦᱮᱸ ᱚᱱᱟ ᱡᱤᱱᱤᱥᱴᱟ ᱠᱚᱢᱚᱜ ᱠᱟᱱᱟ ᱦᱟᱥᱟ ᱨᱮ ᱾ ᱢᱟᱱᱮ ᱩᱱᱠᱩ ᱡᱟᱦᱟᱸᱭ ᱠᱚ ᱪᱮᱛᱟᱱ ᱞᱟᱛᱟᱨᱟ ᱦᱟᱥᱟ ᱩᱱᱠᱩ ᱜᱮᱠᱚ ᱠᱚᱢᱚᱜ ᱠᱟᱱᱟ ᱛᱟᱦᱚᱞᱮ ᱛᱚ ᱤᱭᱟᱹ ᱛᱚ ᱦᱟᱥᱟ ᱨᱮᱱᱟᱜ ᱫᱟᱲᱮ ᱛᱚ ᱠᱚᱢᱚᱜ ᱜᱮᱭᱟ ᱥᱮ ᱾
ᱦᱮᱸ ᱱᱚᱜ-ᱚᱭ ᱟᱵᱤᱱ ᱵᱤᱜᱽᱜᱟᱱᱟᱜ ᱠᱟᱛᱷᱟ ᱵᱮᱱ ᱞᱟᱹᱭᱟ ᱱᱚᱜ-ᱚᱭ ᱱᱟᱦᱟᱜ ᱦᱮᱸ ᱞᱟᱹᱭ ᱵᱳᱭ ᱠᱚᱨᱮ ᱚᱞ ᱢᱮᱱᱟᱜ ᱠᱟᱫᱟ ᱾ ᱦᱮᱸ ᱠᱤᱪᱷᱩᱣᱟᱹ ᱫᱚ ᱦᱩᱭᱩᱜ ᱠᱟᱱᱟ ᱠᱚ, ᱡᱟᱦᱟᱸ ᱠᱚ ᱪᱟᱥᱟ ᱩᱱᱠᱩ ᱨᱮᱱ ᱜᱟᱛᱮ ᱠᱟᱱᱟ ᱠᱚ, ᱦᱮᱸ ᱠᱤᱪᱷᱩᱣᱟᱹ ᱫᱚ ᱦᱟᱜ ᱟᱹᱰᱤ ᱨᱚᱠᱚᱢ ᱟᱹᱰᱤ ᱨᱚᱠᱚᱢ ᱠᱟᱹᱢᱤᱭᱟᱠᱚ ᱡᱮᱞᱮᱠᱟ ᱱᱚᱜ-ᱚᱭ ᱞᱟᱛᱟᱨ ᱨᱮᱱᱟᱜ ᱦᱟᱥᱟ ᱪᱚᱴ ᱠᱚ ᱨᱟᱠᱟᱵᱟ ᱦᱮᱸ ᱱᱚᱝᱠᱟ ᱱᱚᱝᱠᱟ ᱛᱮ ᱢᱟᱱᱮ ᱵᱟᱹᱫᱽ ᱨᱮᱱᱟᱜ ᱡᱟᱦᱟᱸ ᱦᱟᱥᱟ ᱠᱚ ᱛᱟᱦᱮᱸᱱᱟ ᱚᱱᱟ ᱠᱟᱹᱡ ᱩᱨᱵᱚᱨᱚᱜ-ᱟ ᱥᱮ᱾ ᱪᱟᱥ ᱞᱟᱹᱜᱤᱫ ᱵᱷᱟᱜᱤ ᱦᱩᱭᱩᱜ-ᱟ᱾ ᱦᱮᱸ ᱚᱱᱟᱛᱮ ᱱᱮᱛᱟᱨ ᱧᱮᱞ ᱵᱤᱱ ᱥᱟᱨ ᱠᱚ ᱮᱢᱚᱜ ᱠᱟᱱ ᱛᱟᱦᱮᱸᱱᱟ, ᱠᱤᱪᱷᱩᱣᱟᱹ ᱠᱚ ᱜᱩᱡᱩᱜ ᱠᱟᱱᱟ ᱟᱫᱚ ᱪᱟᱥ ᱠᱚᱸ ᱚᱱᱠᱟ ᱱᱟᱯᱟᱭ ᱵᱟᱝ ᱦᱩᱭᱩᱜ ᱠᱟᱱᱟ ᱾ ᱟᱨ ᱱᱚᱜ-ᱚᱭ ᱱᱟ ᱳᱭ ᱫᱟᱜ ᱡᱟᱹᱲᱤ ᱠᱚᱦᱚᱸ ᱴᱷᱤᱠ ᱴᱷᱟᱠ ᱵᱟᱭ ᱫᱟᱜ ᱮᱜ-ᱟᱭ ᱥᱮ ᱟᱫᱚ ᱵᱚᱪᱷᱚᱨ ᱨᱮ ᱚᱱᱟ ᱢᱤᱫ ᱡᱟᱭᱜᱟ ᱜᱮ ᱪᱟᱥᱚᱜ ᱠᱟᱱᱟ ᱦᱮᱸ ᱟᱨ ᱵᱟᱠᱷᱟᱱ ᱫᱚ ᱧᱮᱞ ᱟᱵᱤᱱ ᱡᱩᱫᱤ ᱢᱤᱫᱴᱟᱝ ᱵᱟᱹᱫᱽ ᱨᱮᱜᱮ ᱡᱩᱫᱤ ᱵᱟᱨᱭᱟ ᱯᱮᱭᱟ ᱵᱤᱱ ᱪᱟᱥᱟ, ᱱᱚᱣᱟ ᱵᱤᱱ ᱪᱟᱥ ᱠᱮᱫᱟ ᱤᱱᱟᱹ ᱯᱚᱨᱮ ᱮᱴᱟᱜᱟᱵᱤᱱ ᱪᱟᱥᱟᱵᱤᱱ ᱛᱚᱵᱮ ᱱᱚᱝᱠᱟ ᱱᱚᱝᱠᱟ ᱛᱮᱦᱚᱸ ᱮᱴᱟᱜ ᱵᱟᱨᱭᱟ ᱯᱮᱭᱟ ᱪᱟᱥ ᱞᱮᱱᱠᱷᱟᱱ ᱥᱮ, ᱦᱩᱲᱩ ᱠᱚᱦᱚᱸ ᱱᱟᱯᱟᱭ ᱦᱩᱭᱩᱜ-ᱟ ᱾ ᱥᱮ ᱡᱟᱦᱟᱱᱟᱜ ᱵᱤᱱ ᱨᱚᱦᱚᱭᱟ ᱚᱱᱟ ᱠᱷᱚᱱ ᱱᱟᱯᱟᱭ ᱦᱩᱭᱩᱜ-ᱟ, ᱠᱤᱱᱛᱩ ᱟᱵᱚ ᱫᱚ ᱢᱤᱫᱴᱟᱝ ᱜᱮᱵᱚᱱ ᱪᱟᱥ ᱮᱫᱟ ᱥᱮ ᱚᱱᱟᱛᱮ ᱱᱚᱝᱠᱟ ᱦᱩᱭᱩᱜ ᱠᱟᱱᱟ ᱾
ᱦᱩᱸ ᱛᱟᱦᱚᱞᱮ ᱜᱚᱝᱠᱮ ᱱᱚᱣᱟ ᱪᱟᱥ ᱪᱟᱵᱟ ᱠᱟᱛᱮᱜ ᱢᱟ ᱟᱨᱚ ᱜᱷᱟᱥ ᱢᱤᱫᱴᱮᱱ ᱦᱮᱲᱦᱮᱫ? ᱢᱮᱫ ᱢᱮᱱᱟᱜ-ᱟ ᱦᱮᱲᱦᱮᱫ ᱫᱚᱯᱮ ᱦᱮᱲᱦᱮᱫ ᱫᱟᱥᱮ ᱵᱟᱝ ᱛᱟᱦᱚᱞᱮ? ᱥᱮ ᱱᱚᱝᱠᱟ ᱚᱝᱠᱟ ᱜᱷᱟᱥᱢᱚᱨᱟ ᱯᱮ ᱮᱢᱟᱜ-ᱟ?
ᱦᱮᱸ ᱜᱚᱝᱠᱮ ᱦᱮᱲᱦᱮᱫ ᱫᱚ ᱦᱮᱲᱦᱮᱫ ᱦᱩᱭᱩᱜ ᱜᱮᱭᱟ, ᱜᱷᱟᱥ ᱚᱱᱟ ᱫᱚᱱᱟᱜ ᱾ ᱱᱚᱝᱠᱟ ᱵᱟᱝ ᱮᱢᱳᱭ ᱮᱢ ᱠᱟᱱᱟ ᱜᱷᱟᱥᱲᱟ ᱫᱚ ᱜᱮ ᱮᱢ ᱦᱩᱭᱩᱜ ᱛᱟᱦᱮᱸᱜ ᱡᱚᱠᱷᱚᱱ ᱱᱚᱜ-ᱚᱭ ᱡᱮᱢᱚᱱ ᱡᱟᱦᱟᱸᱱᱟᱜ ᱵᱟᱲᱜᱮ ᱠᱚᱨᱮ ᱫᱚᱢᱮ ᱜᱷᱟᱥ ᱠᱚᱜ-ᱟ, ᱛᱚᱠᱷᱚᱱ ᱜᱮ ᱮᱢ ᱵᱟᱲᱟ ᱦᱩᱭᱩᱜ-ᱟ᱾ ᱟᱫᱚ ᱵᱟᱹᱫᱽ ᱠᱚᱨᱮ ᱱᱚᱝᱠᱟ ᱜᱷᱟᱥ ᱢᱚᱨᱟᱠᱚ ᱵᱟᱝ ᱮᱢ ᱦᱩᱭ ᱠᱟᱱᱟ, ᱟᱫᱚ ᱩᱱ ᱡᱚᱠᱷᱚᱡ ᱫᱚ ᱢᱟᱱᱮ ᱦᱟᱹᱠᱩ ᱠᱚᱠᱚ ᱯᱟᱨᱪᱟᱣ ᱠᱚᱜᱼᱟ ᱥᱮ᱾ ᱤᱭᱟᱹ ᱦᱚᱸ ᱫᱟᱜ ᱥᱟᱱᱟᱜᱮᱭᱟ ᱦᱟᱹᱠᱩ ᱠᱚ ᱯᱟᱴᱟ ᱨᱮ, ᱟᱫᱚ ᱦᱟᱸᱜ ᱵᱟᱝ ᱮᱢ ᱦᱩᱭ ᱠᱟᱱᱟ ᱵᱟᱝᱠᱷᱟᱱ ᱦᱟᱹᱠᱩ ᱠᱚᱦᱚᱸᱠᱚ ᱜᱩᱡᱩᱜ-ᱟ, ᱚᱱᱟ ᱛᱮᱱᱟᱜ ᱜᱷᱟᱥ ᱢᱚᱨᱟ ᱫᱚ ᱵᱟᱝ ᱮᱢ ᱦᱩᱭ ᱠᱟᱱᱟ, ᱛᱤ ᱛᱮᱜᱮ ᱦᱮᱲᱦᱮᱫ ᱵᱟᱲᱟ ᱦᱩᱭ ᱠᱟᱱᱟ ᱾
ᱟᱫᱚ ᱜᱚᱝᱠᱮ ᱦᱮᱲᱦᱮᱫ ᱦᱮᱸ ᱦᱮᱲᱦᱮᱫ ᱞᱟᱹᱭ ᱞᱮᱠᱷᱟᱱ ᱟᱵᱚᱣᱟᱜ ᱥᱟᱱᱛᱟᱲ ᱥᱮᱨᱣᱟᱨᱮ ᱧᱮᱞ ᱞᱮᱠᱷᱟᱱ ᱢᱤᱫᱴᱟᱝ ᱦᱮᱲᱦᱮᱫ ᱥᱮᱨᱮᱧ ᱠᱚ ᱞᱟᱹᱭᱟ ᱛᱟᱦᱚᱞᱮ ᱚᱱᱟ ᱦᱮᱲᱦᱮᱫ ᱥᱮᱨᱮᱧ ᱠᱚᱫᱚ ᱚᱱᱛᱮ ᱫᱚ ᱪᱚᱞ ᱢᱮᱱᱟᱜ ᱟᱥᱮ ᱵᱟᱱᱩᱜᱼᱟ
ᱦᱮᱸ ᱜᱚᱝᱠᱮ ᱦᱮᱡᱽ ᱛᱚᱨᱟ ᱫᱚ ᱟᱹᱞᱤᱧ ᱞᱤᱧ ᱡᱚᱢ ᱵᱟᱲᱟ ᱜᱮᱭᱟ ᱠᱟᱹᱡ ᱦᱩᱭᱮᱱ ᱜᱮᱭᱟ ᱵᱟᱨ ᱯᱮ ᱵᱚᱪᱷᱚᱨ ᱞᱟᱦᱟ ᱥᱮᱫ ᱟᱫᱚ ᱱᱤᱛᱚᱜ ᱫᱚ ᱱᱚᱝᱠᱟ ᱥᱮᱨᱮᱧ ᱠᱚᱸᱦᱚ ᱵᱟᱝ ᱞᱤᱧ ᱟᱸᱡᱚᱢ ᱟᱠᱟᱫᱟ ᱦᱮᱸ
ᱟᱪᱪᱷᱟ ᱚᱱᱮ ᱚᱱᱠᱟ ᱦᱟᱲᱟᱢᱼᱵᱩᱰᱷᱤ ᱠᱚ ᱢᱮᱱᱟᱜ ᱠᱚᱣᱟ ᱥᱮ ᱵᱟᱹᱱᱩᱜ ᱠᱚᱣᱟ ᱢᱟᱱᱮ ᱮᱸ ᱢᱟᱱᱮ ᱦᱮᱲᱦᱮᱫᱽ ᱥᱚᱢᱚᱭ ᱵᱟᱝᱠᱚ ᱤᱭᱟᱹ ᱨᱮᱦᱚᱸ ᱢᱟᱱᱮ ᱵᱟᱲᱟᱭ ᱞᱮᱠᱷᱟᱱ ᱦᱚᱲ ᱠᱚ ᱢᱮᱱᱟᱜ ᱠᱚᱣᱟ ᱥᱮ ᱵᱟᱹᱱᱩᱜ ᱠᱚᱣᱟ ᱦᱟᱲᱟᱢ ᱵᱩᱰᱷᱤ ᱠᱚᱸ
ᱦᱮᱸ ᱜᱚᱝᱠᱮ ᱯᱮᱲᱟ ᱫᱚᱠᱚ ᱵᱟᱲᱟᱭ ᱜᱮᱭᱟ ᱱᱟᱜᱽ ᱮᱣ ᱦᱮᱲᱦᱮᱫᱽ ᱥᱮᱨᱮᱧ ᱠᱚᱫᱚ ᱚᱱᱠᱟ ᱦᱤᱲᱤᱧ ᱫᱚ ᱦᱟᱸᱜ ᱵᱟᱝ ᱦᱤᱲᱤᱧ ᱟᱠᱟᱱᱟ ᱟᱸᱡᱚᱢ ᱫᱚ ᱟᱸᱡᱚᱢ ᱵᱟᱲᱟᱜ ᱜᱮᱭᱟ ᱡᱟᱦᱟᱸ ᱛᱤᱥ ᱠᱚᱨᱮ ᱟᱸ ᱱᱤᱭᱟᱹ ᱨᱮᱱᱟᱜ ᱱᱚᱜᱼᱚᱭ ᱵᱟᱹᱫᱽ ᱠᱚ ᱦᱩᱲᱩ ᱠᱚ ᱨᱚᱦᱚᱭ ᱞᱮᱠᱷᱟᱱ ᱟᱫᱚ ᱡᱩᱫᱤ ᱱᱟᱜ ᱚᱱᱠᱟ ᱦᱮᱲᱮᱫᱽ ᱥᱮᱨᱮᱱ ᱠᱚ ᱟᱸᱡᱚᱢᱚᱜ ᱠᱷᱟᱱ
ᱦᱮᱸ ᱦᱮᱸ ᱱᱚᱣᱟ ᱠᱟᱛᱷᱟ ᱞᱤᱧ ᱞᱟᱹᱭ ᱦᱚᱪᱚᱭᱮᱫᱟ ᱡᱮ ᱦᱮᱸ ᱱᱚᱣᱟ ᱥᱳᱥᱟᱞ ᱢᱤᱰᱤᱭᱟ ᱨᱮᱢᱟ ᱟᱹᱰᱤ ᱵᱟᱹᱲᱤᱡ ᱡᱤᱱᱤᱥ ᱢᱟ ᱟᱹᱰᱤ ᱠᱷᱚᱡ ᱞᱟᱦᱟ ᱟᱨ ᱵᱟᱱ ᱫᱚᱢᱮ ᱯᱳᱥᱴᱚ ᱠᱟᱱᱟ ᱥᱮ ᱦᱮᱸ
ᱴᱷᱤᱠ
ᱦᱮᱸ ᱟᱫᱚ ᱠᱷᱟᱡᱽ ᱫᱚ ᱟᱞᱤᱧ ᱫᱚᱞᱤᱧ ᱞᱟᱹᱭ ᱪᱚᱭᱫᱟ ᱱᱚᱜᱼᱚᱭ ᱡᱮᱚᱱ ᱦᱮᱲᱦᱮᱫ ᱥᱮᱨᱮᱧ ᱫᱤᱱ ᱫᱤᱱ ᱛᱮ ᱟᱫ ᱪᱟᱵᱟᱜ ᱠᱟᱱᱟ ᱚᱱᱟ ᱠᱚᱜᱮ ᱡᱩᱫᱤ ᱦᱟᱲᱟᱢ ᱵᱩᱰᱤ ᱴᱷᱮᱡᱽ ᱠᱷᱚᱡᱽ ᱡᱟᱦᱟᱸᱭ ᱠᱚ ᱢᱮᱱᱟᱜ ᱠᱚᱣᱟ ᱡᱟᱦᱟᱸ ᱡᱟᱭᱜᱟ ᱠᱚᱨᱮ ᱢᱮᱱᱟᱜ ᱠᱚᱣᱟ ᱦᱮᱸ ᱩᱱᱠᱩ ᱴᱷᱮᱡᱽ ᱠᱷᱚᱡᱽ ᱡᱩᱫᱤ ᱛᱩᱢᱟᱹᱞ ᱠᱟᱛᱮ ᱟᱵᱚ ᱥᱳᱥᱟᱞ ᱢᱤᱰᱤᱭᱟ ᱨᱮᱵᱚᱱ ᱟᱹᱜᱩ ᱫᱟᱲᱮᱭᱟᱜᱼᱟ ᱦᱳᱭᱛᱚ ᱢᱟᱱᱮ ᱵᱟᱧ ᱱᱟᱥᱮᱱᱟᱜ ᱫᱚ ᱵᱟᱧᱪᱟᱣ ᱛᱟᱦᱮᱱ ᱜᱮᱭᱟ ᱢᱟᱱᱮ ᱚᱱᱟ ᱜᱚᱡᱽ ᱫᱟᱨᱮ ᱨᱮ ᱱᱟᱥᱮᱱᱟᱜᱽ ᱫᱟᱜᱽ ᱮᱢ ᱪᱷᱤᱴᱠᱟᱹᱣᱟᱜ ᱠᱷᱟᱱ ᱡᱤᱣᱤ ᱧᱟᱢ ᱠᱮᱫ ᱞᱮᱠᱟ ᱵᱟᱝ ᱚᱱᱮ ᱚᱱᱠᱟ ᱟᱨᱠᱤ ᱚᱱᱟ ᱦᱚᱸ ᱦᱩᱭ ᱠᱚᱜᱼᱟ ᱟᱨᱠᱤ ᱦᱩᱸ ᱟᱫᱚ ᱵᱮᱱ ᱞᱟᱹᱭᱫᱟ ᱢᱮᱱᱟᱜ ᱠᱚᱣᱟ ᱚᱱᱟ ᱡᱩᱫᱤ ᱥᱳᱥᱟᱞ ᱢᱤᱰᱤᱭᱟ ᱨᱮᱵᱮᱱ ᱟᱹᱜᱩ ᱫᱟᱲᱮᱜᱼᱟ ᱦᱮᱸ ᱥᱮ ᱟᱹᱜᱩ ᱫᱟᱲᱮᱭᱟᱠᱚᱣᱟ ᱚᱱᱟ ᱫᱚ ᱟᱹᱰᱤ ᱱᱟᱯᱟᱭᱚᱜᱼᱟ ᱢᱤᱫᱴᱮᱱ ᱛᱟᱦᱮᱸ ᱩᱛᱟᱹᱨᱚᱜᱼᱟ
ᱦᱮᱸ ᱱᱚᱣᱟ ᱫᱚ ᱟᱹᱰᱤ ᱜᱟᱹᱦᱤᱨ ᱩᱭᱦᱟᱹᱨ ᱵᱤᱱ ᱫᱚᱦᱚ ᱣᱟᱠᱟᱫᱟ ᱡᱮᱞᱮᱠᱟ ᱱᱚᱜᱼᱚᱭ ᱱᱟᱜ ᱡᱟᱦᱟᱸ ᱠᱩ ᱠᱚ ᱵᱟᱲᱟᱭᱟ ᱱᱚᱜᱼᱚᱭ ᱦᱮᱲᱦᱮᱫᱽ ᱥᱮᱨᱮᱧ ᱠᱤᱝᱵᱟ ᱡᱟᱦᱟᱱᱟᱜ ᱚᱱᱠᱟᱱ ᱮᱸ ᱥᱮᱣᱮᱧ ᱠᱚ ᱢᱮᱱᱟᱜ ᱛᱟᱵᱚᱱᱟ ᱢᱟᱨ ᱢᱟᱨᱮ ᱥᱮᱨᱮᱧ ᱠᱚ ᱡᱟᱦᱟᱸ ᱠᱚᱫᱚ ᱱᱤᱛᱚᱜ ᱵᱟᱝ ᱟᱸᱡᱚᱢᱚᱜ ᱠᱟᱱᱟ ᱥᱮ ᱦᱤᱲᱤᱧ ᱦᱤᱲᱤᱧᱚᱜ ᱠᱟᱱᱟ ᱟᱫᱚ ᱚᱱᱠᱟ ᱩᱱᱠᱩ ᱡᱟᱦᱟᱸᱭ ᱦᱟᱲᱟᱢ ᱵᱩᱲᱦᱤ ᱠᱚᱠᱚ ᱵᱟᱲᱟᱭᱟ ᱩᱱᱠᱩ ᱴᱷᱮᱱ ᱠᱷᱚᱱᱟᱜ ᱛᱩᱢᱟᱹᱞ ᱠᱟᱛᱮᱜ ᱮᱸ ᱢᱳᱵᱟᱭᱤᱞ ᱮᱜ ᱛᱮ ᱡᱟᱦᱟᱱᱟᱜ ᱵᱟᱝ ᱠᱷᱟᱱ ᱫᱚ ᱥᱴᱩᱰᱤᱭᱩ ᱠᱚᱨᱮ ᱨᱮᱠᱳᱰᱤᱝ ᱠᱟᱛᱮᱫ ᱵᱷᱟᱹᱜᱤ ᱧᱚᱜ ᱚᱱᱟ ᱠᱚ ᱥᱳᱥᱟᱞ ᱢᱤᱰᱤᱭᱟ ᱨᱮ ᱯᱳᱥᱴ ᱛᱮᱠᱷᱟᱱ ᱫᱚ